ᱦᱮᱞᱳ
ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ ᱡᱚᱦᱟᱨ ᱜᱮ
ᱟᱪᱪᱷᱟ ᱟᱹᱞᱤᱧᱟᱜ ᱨᱚᱲ ᱠᱚᱵᱮᱱ ᱟᱸᱡᱚᱢ ᱧᱟᱢᱮᱜᱼᱟ
ᱦᱳᱭ ᱜᱚᱝᱠᱮ ᱟᱵᱤᱱᱟᱜ ᱨᱚᱲ ᱢᱟ ᱟᱹᱰᱤ ᱨᱤᱞᱟᱹᱢᱟᱞᱟ ᱜᱮ ᱟᱸᱡᱚᱢᱚᱜ ᱠᱟᱱᱟ
ᱟᱪᱪᱷᱟ ᱟᱪᱪᱷᱟ
ᱟᱹᱞᱤᱧᱟᱜ
ᱟᱹᱵᱤᱱᱟᱜ ᱜᱚᱝᱠᱮ ᱟᱹᱰᱤ ᱨᱮᱭᱟᱲ ᱧᱚᱜ ᱜᱮ ᱟᱸᱡᱚᱢᱚᱜ ᱠᱟᱱᱟ ᱢᱚᱸᱡᱽ ᱥᱟᱹᱦᱤᱡ ᱜᱮ
ᱟᱪᱪᱷᱟ ᱦᱳᱭ ᱦᱳᱭ
ᱛᱟᱞᱦᱮ ᱜᱚᱝᱠᱮ ᱵᱟᱥᱹᱭᱟᱢ ᱵᱟᱲᱟᱭ ᱱᱟ ᱵᱮᱱ?
ᱜᱚᱝᱠᱮ ᱵᱟᱹᱥᱭᱟᱹᱢ ᱠᱚᱫᱚ ᱟᱹᱣᱨᱤᱭᱟᱜᱼᱟ᱾
ᱟᱪᱪᱷᱟ ᱟᱪᱪᱷᱟ᱾
ᱦᱳᱭ ᱦᱳᱭ᱾ ᱱᱚᱜᱼᱚᱭ ᱠᱷᱮᱛ ᱥᱮᱫ ᱞᱤᱧ ᱥᱮᱱ ᱞᱮᱱᱟ ᱥᱮᱛᱟᱜ ᱯᱟᱭᱟᱨ ᱨᱮᱜᱮ᱾ ᱦᱳᱭ ᱠᱟᱹᱴᱤᱡ ᱞᱟᱦᱟ ᱧᱚᱜ ᱛᱮ ᱚᱱᱠᱟ ᱠᱟᱹᱴᱤᱡ ᱮ ᱦᱩᱸ ᱫᱟᱜ ᱵᱟᱲᱟ ᱟᱫ ᱞᱮ ᱛᱟᱦᱮᱸᱜ, ᱡᱟᱹᱲᱤ ᱵᱟᱲᱟ ᱮᱫ ᱞᱮ ᱛᱟᱦᱮᱸᱫ᱾ ᱢᱮᱱᱠᱷᱟᱱ ᱟᱫᱚ ᱚᱱᱟ ᱠᱚᱨᱮ ᱠᱤᱪᱷᱤ ᱜᱟᱱ ᱵᱟᱹᱭᱦᱟᱹᱲ ᱠᱚᱞᱮ ᱨᱚᱦᱚᱭ ᱵᱟᱲᱟᱣ ᱠᱟᱜᱼᱟ᱾ ᱟᱨ ᱦᱳᱭ ᱦᱳᱭ ᱦᱳᱭ ᱟᱫᱚ ᱡᱚᱛᱚᱱᱟᱜ ᱫᱚ, ᱵᱟᱝ ᱚᱱᱠᱟ ᱫᱟᱜ ᱫᱚ ᱟᱹᱣᱨᱤ ᱤᱭᱟᱹ ᱛᱟᱦᱮᱸ ᱠᱟᱱᱟ ᱵᱟᱝ ᱛᱟᱵᱟᱣ ᱠᱟᱱ ᱛᱟᱦᱮᱸᱫ᱾
ᱟᱪᱪᱷᱟ ᱟᱪᱪᱷᱟ ᱢᱟᱱᱮ ᱯᱩᱨᱟᱹᱣ ᱟᱹᱜᱩᱭ ᱫᱟᱵᱮᱱ ᱦᱟᱜ ᱵᱟᱝᱼᱟ?
ᱦᱳᱭ ᱦᱳᱭ ᱦᱳᱭ ᱦᱳᱭ᱾
ᱛᱟᱦᱞᱮ ᱜᱚᱝᱠᱮ ᱛᱟᱞᱦᱮ ᱟᱯᱮ ᱠᱚᱫᱚ ᱛᱤᱱᱟᱹᱜ ᱥᱟᱺᱜᱤᱧ ᱪᱟᱥᱵᱟᱥ ᱠᱚᱫᱚ?
ᱟᱞᱮ ᱦᱚᱸ ᱦᱚᱸᱜᱼᱚᱭ ᱮᱦᱚᱵ ᱠᱟᱫᱟᱞᱮ ᱢᱟᱸᱫᱷᱮᱨ ᱦᱤᱞᱳᱜ ᱞᱤᱧ ᱮᱦᱚᱵ ᱟᱠᱟᱫᱟ᱾ ᱢᱟᱱᱮ ᱵᱟᱭᱨᱟ ᱜᱟᱱ ᱵᱟᱹᱫᱽ ᱞᱚᱥᱚᱫ ᱠᱟᱱ ᱛᱟᱦᱮᱸᱫ ᱟᱫᱚ ᱚᱱᱟᱞᱤᱧ ᱪᱩᱠᱟᱹᱣ ᱴᱚ ᱠᱟᱫᱟ, ᱟᱨ ᱦᱚᱞᱟ ᱠᱷᱚᱡ ᱫᱚ ᱵᱟᱹᱭᱦᱟᱹᱲ ᱞᱤᱧ ᱫᱷᱩᱨᱟᱹᱣ ᱟᱠᱟᱱᱟ ᱦᱟᱸᱜ᱾
ᱟᱪᱪᱷᱟ ᱢᱟᱱᱮ ᱛᱟᱞᱦᱮ ᱫᱟᱜ ᱧᱚᱜ ᱠᱟᱜ ᱯᱮᱜᱮᱭᱟᱭ ᱵᱟᱝ?
ᱦᱳᱭ ᱦᱳᱭ ᱢᱟᱱᱮ ᱢᱟᱸᱫᱷᱮᱨ ᱦᱤᱞᱚᱜ ᱠᱷᱚᱡ ᱫᱟᱜ ᱞᱮ ᱠᱟᱱ ᱜᱮᱭᱟ ᱟᱨ ᱦᱚᱞᱟ ᱦᱚᱸ ᱡᱟᱹᱥᱛᱤ ᱧᱚᱜ ᱜᱮ ᱫᱟᱜ ᱠᱮᱜᱼᱟ ᱦᱟᱸᱜ᱾
ᱦᱳᱭ ᱦᱳᱭ ᱡᱟᱦᱟᱸ ᱞᱮᱠᱟ ᱵᱤᱱ ᱞᱟᱹᱭᱮᱫᱟ ᱡᱮ ᱵᱟᱹᱫᱽ ᱠᱚᱵᱤᱱ ᱨᱚᱦᱚᱭ ᱠᱮᱜᱼᱟ ᱵᱟᱨᱭᱟ ᱜᱟᱱ᱾
ᱦᱮᱸ᱾ ᱛᱟᱦᱚᱞᱮ ᱜᱚᱝᱠᱮ ᱮᱠᱞᱟ ᱛᱮᱜᱮ ᱵᱮᱱ ᱨᱚᱦᱚᱭᱮᱫᱟ ᱥᱮ ᱢᱩᱱᱤᱥ ᱠᱚᱵᱮᱱ ᱞᱟᱜᱟᱣᱮᱫ ᱠᱚᱣᱟ?
ᱵᱟᱝᱟ ᱜᱚᱢᱠᱮ ᱱᱤᱛᱚᱜ ᱢᱟ ᱪᱮᱫ ᱞᱤᱧ ᱞᱟᱹᱭᱟ ᱮᱠᱞᱟ ᱫᱚ ᱮᱠᱞᱟ ᱫᱚ ᱵᱟᱝ ᱢᱮᱱᱠᱷᱟᱱ ᱚᱲᱟᱜ ᱠᱚᱨᱮᱱ ᱢᱮᱱᱟᱜ ᱠᱚᱣᱟ ᱟᱭᱳ ᱛᱟᱠᱚ᱾
ᱟᱪᱪᱷᱟ ᱟᱪᱪᱷᱟ ᱟᱪᱪᱷᱟ᱾
ᱦᱳᱭ ᱫᱟᱹᱭ ᱛᱟᱠᱚ, ᱢᱮᱱᱠᱷᱟᱱ ᱟᱞᱮ ᱠᱚ ᱟᱛᱮᱜ ᱜᱮ᱾ ᱟᱫᱚ ᱪᱮᱫ ᱵᱤᱱ ᱞᱟᱹᱭᱟ ᱜᱚᱝᱠᱮ ᱫᱟᱜ ᱦᱚᱸ ᱵᱟᱭ ᱫᱟᱜ ᱟᱠᱟᱱᱟ ᱚᱱᱠᱟ᱾ ᱰᱷᱮᱨ ᱜᱟᱱ ᱠᱷᱮᱛ ᱠᱚᱦᱚᱸ ᱵᱟᱝ ᱚᱱᱠᱟ ᱞᱚᱥᱚᱫ ᱦᱩᱭ ᱠᱟᱱᱟ ᱛᱚ ᱚᱱᱟᱜᱮ
ᱠᱟᱹᱴᱤᱡ ᱠᱟᱹᱴᱤᱡ ᱛᱮ ᱨᱚᱦᱚᱭ ᱡᱟᱣᱨᱟ ᱦᱩᱭᱩᱜ ᱠᱟᱱᱟ᱾
ᱟᱪᱪᱷᱟ ᱟᱪᱪᱷᱟ ᱵᱩᱡᱷᱟᱹᱣ ᱫᱟᱲᱮᱭᱟᱜ ᱠᱟᱱᱟᱞᱤᱧ᱾ ᱛᱟᱦᱚᱞᱮ ᱜᱚᱝᱠᱮ ᱢᱟᱱᱮ ᱱᱤᱛᱚᱜ ᱫᱚ ᱞᱚᱥᱚᱫ ᱦᱚ ᱛᱚ ᱚᱱᱠᱟ ᱵᱟᱵᱮᱱ ᱞᱚᱥᱚᱫ ᱠᱟᱜᱼᱟ᱾ ᱟᱨ ᱫᱟᱜ ᱦᱚᱛᱚ ᱵᱟᱝ ᱫᱟᱜ ᱠᱟᱱᱟ ᱟᱫᱚ ᱢᱮᱱᱮᱫ ᱛᱟᱦᱮᱸᱞᱤᱧ, ᱪᱮᱫ ᱛᱮᱵᱮᱱ ᱞᱚᱥᱚᱫ ᱫᱟ ᱜᱚᱢᱠᱮ ᱤᱭᱟᱹ ᱛᱮ ᱢᱟᱱᱮ ᱴᱮᱠᱴᱟᱨ ᱵᱮᱱ ᱪᱟᱹᱞᱩᱭ ᱫᱟ, ᱥᱮ ᱱᱟᱦᱮᱞ ᱵᱮᱱ ᱞᱟᱜᱟᱭ ᱫᱟ?
ᱵᱟᱝ ᱜᱚᱢᱠᱮ ᱢᱮᱱᱠᱷᱟᱱ ᱪᱮᱫ ᱞᱤᱧ ᱞᱟᱹᱭᱟ ᱟᱹᱰᱤ ᱫᱩᱠ ᱨᱮᱭᱟᱜ ᱠᱟᱛᱷᱟ ᱜᱮ ᱞᱟᱹᱭ ᱛᱮᱦᱚᱸ ᱫᱩᱠ ᱜᱮᱞᱤᱧ ᱵᱩᱡᱽ ᱮᱫᱟ᱾ ᱢᱮᱱᱠᱷᱟᱱ ᱜᱚᱝᱠᱮ ᱚᱱᱟ ᱟᱞᱮ, ᱠᱷᱮᱛ ᱠᱚ ᱥᱩᱨ ᱨᱮ ᱢᱤᱫᱴᱟᱡ ᱢᱟᱱᱮ ᱞᱟᱹᱴᱩ ᱥᱟᱺᱦᱤᱡ ᱚᱱᱟ ᱯᱩᱠᱷᱨᱤ ᱢᱮᱱᱟᱜᱼᱟ᱾
ᱟᱪᱪᱷᱟ ᱟᱪᱪᱷᱟ᱾
ᱦᱳᱭ ᱦᱳᱭ ᱟᱫᱚ ᱢᱮᱱᱠᱷᱟᱱ ᱱᱚᱣᱟ ᱠᱚᱨᱮ ᱡᱩᱫᱤ ᱚᱱᱠᱟ ᱫᱟᱜ ᱠᱚ ᱩᱱᱟᱹᱜ ᱜᱟᱱ ᱵᱟᱝ ᱛᱟᱦᱮᱱᱟ᱾ ᱠᱷᱮᱛ ᱠᱚᱨᱮ ᱵᱟᱝ ᱛᱟᱢᱵᱦᱟᱜᱼᱟ?
ᱦᱮᱸ᱾
ᱟᱫᱚ ᱚᱱᱮ ᱡᱩᱫᱤ ᱟᱛᱳ ᱦᱚᱲ ᱥᱟᱞᱟᱜ ᱵᱤᱱ ᱠᱟᱛᱷᱟ ᱞᱮᱠᱷᱟᱱ ᱥᱮ, ᱜᱟᱞᱢᱟᱨᱟᱣ ᱵᱟᱲᱟ ᱞᱮᱠᱷᱟᱱ ᱛᱟᱨᱯᱚᱨᱮ ᱫᱚ ᱜᱚᱢᱠᱮ ᱫᱟᱜ ᱫᱚ ᱧᱟᱢᱚᱜ ᱜᱮᱭᱟ᱾
ᱟᱪᱪᱷᱟ ᱟᱪᱪᱷᱟ, ᱢᱟᱱᱮ ᱚᱱᱟ ᱯᱩᱠᱷᱨᱤ ᱫᱚ ᱚᱠᱚᱭᱟᱜ ᱠᱟᱱᱟ ᱜᱚᱝᱠᱮ?
ᱯᱩᱠᱷᱨᱤ ᱫᱚ ᱜᱚᱝᱠᱮ ᱟᱹᱛᱩ ᱦᱚᱲᱟᱜ ᱜᱮ ᱠᱟᱱᱟ᱾ ᱦᱮᱸ ᱥᱳᱞᱳᱣᱟᱱᱟᱣᱟᱜ ᱦᱳᱭ ᱦᱳᱭ ᱢᱮᱱᱠᱷᱟᱱ ᱞᱟᱹᱴᱩ ᱥᱟᱦᱤᱡ᱾ ᱠᱚ ᱵᱮᱱᱟᱣ ᱟᱠᱟᱫ ᱞᱮᱭᱟ᱾
ᱟᱪᱪᱷᱟ ᱟᱪᱪᱷᱟ
ᱚᱱᱟ ᱦᱚ ᱱᱟᱯᱟᱭ ᱠᱚᱛᱷᱟ ᱜᱮ
ᱦᱚᱭ ᱜᱟᱝᱠᱮ ᱱᱟᱯᱟᱭ ᱫᱚ ᱱᱟᱯᱟᱭ ᱜᱮ ᱟᱨ ᱪᱮᱫ ᱞᱤᱧ ᱞᱟᱹᱭᱟ ᱜᱚᱝᱠᱮ ᱡᱟᱦᱟᱸ ᱧᱮᱞᱟᱵᱤᱱ ᱢᱟᱱᱮ ᱟᱞᱮ ᱴᱚᱴᱷᱟ ᱠᱚ ᱠᱷᱚᱱ ᱠᱟᱹᱴᱤᱡ ᱡᱩᱫᱤ ᱥᱟᱦᱟ ᱧᱚᱜ ᱵᱤᱱ ᱥᱮᱱᱚᱜ-ᱟ ᱢᱮᱱᱠᱷᱟᱱ ᱚᱱᱠᱟ ᱛᱤᱨᱤᱥ ᱠᱤᱞᱳᱢᱤᱴᱟᱨ ᱜᱟᱱ ᱛᱚ ᱚᱱᱟ ᱠᱚᱨᱮ ᱫᱚ ᱜᱚᱢᱠᱮ ᱧᱮᱞᱚᱜᱚᱜ-ᱟ ᱡᱮ ᱩᱱᱠᱩ ᱥᱚᱨᱠᱟᱨ ᱠᱷᱚᱡ ᱥᱩᱵᱤᱫᱟ ᱠᱚᱠᱚ ᱧᱟᱢ ᱟᱠᱟᱜ-ᱟ ᱟᱫᱚ ᱚᱱᱠᱟ ᱜᱚᱝᱠᱮ ᱚᱱᱮ ᱡᱟᱸᱦᱟ ᱥᱮᱞᱚ ᱥᱮ ᱥᱟᱢ ᱢᱟᱨᱥᱟᱞ ᱪᱮᱫ ᱠᱚ ᱞᱟᱹᱭᱮᱫᱟ ᱚᱱᱟ ᱫᱚ
ᱛᱟᱦᱚᱞᱮ ᱜᱚᱝᱠᱮ ᱟᱯᱮ ᱥᱮᱫ ᱫᱚ ᱪᱮᱫᱟᱜ ᱵᱟᱠᱚ ᱵᱟᱹᱭᱥᱟᱹᱣ ᱞᱮᱫ-ᱟ ᱦᱟ
ᱜᱚᱝᱠᱮ ᱚᱱᱟ ᱜᱮᱛᱚ ᱵᱟᱝᱞᱤᱧ ᱵᱩᱡ ᱫᱟᱲᱮᱭᱟᱫᱟ᱾ ᱥᱮ ᱵᱟᱝᱞᱤᱧ ᱞᱟᱹᱭ ᱫᱟᱲᱮᱭ ᱟᱵᱤᱱ ᱠᱟᱱᱟ᱾ ᱪᱮᱫ ᱞᱮᱠᱟ ᱨᱮ, ᱢᱮᱱᱠᱷᱟᱱ ᱜᱚᱝᱠᱮ ᱟᱞᱮ ᱴᱚᱴᱷᱟ ᱠᱚᱨᱮ ᱫᱚ ᱚᱱᱠᱟ ᱥᱩᱵᱤᱫᱟ ᱠᱚᱫᱚ ᱵᱟᱝᱞᱮ ᱧᱟᱢ ᱠᱟᱜ-ᱟ
ᱟᱪᱪᱷᱟ ᱟᱪᱪᱷᱟ ᱵᱩᱡᱷᱟᱹᱣ ᱫᱟᱲᱮᱭᱟᱜ ᱠᱟᱱᱟᱞᱤᱧ
ᱦᱳᱭ ᱦᱳᱭ ᱛᱟᱦᱚᱞᱮ ᱜᱚᱝᱠᱮ ᱟᱯᱮ ᱴᱚᱴᱷᱟ ᱠᱚᱨᱮ ᱚᱱᱠᱟ ᱫᱟᱜ ᱠᱚᱨᱮᱱᱟᱜ ᱥᱩᱵᱤᱫᱟ ᱥᱮ ᱪᱮᱫ ᱞᱮᱠᱟ ᱚᱝᱠᱟ ᱠᱚᱫᱚ ᱵᱟᱹᱱᱩᱜ ᱟᱹᱱᱤᱡ
ᱵᱟᱹᱱᱩᱜ ᱠᱟᱜ-ᱟ ᱜᱚᱢᱠᱮ ᱱᱤᱛᱚᱜ ᱫᱚ ᱦᱟᱜ ᱚᱱᱟ ᱥᱮᱞᱚ ᱠᱚᱫᱚ ᱟᱞᱮ ᱥᱩᱨ ᱥᱩᱯᱩᱨ ᱴᱚᱴᱷᱟ ᱠᱚᱨᱮ ᱦᱚᱸ ᱚᱝᱠᱟᱱᱟᱜ ᱥᱮ ᱤᱭᱟᱹ ᱫᱚ ᱵᱮᱵᱚᱥᱛᱷᱟ ᱫᱚ ᱠᱚ ᱛᱮᱭᱟᱨ ᱟᱠᱟᱜ ᱠᱚᱣᱟ
ᱟᱪᱪᱷᱟ
ᱦᱳᱭ
ᱛᱟᱦᱚᱞᱮ ᱜᱚᱢᱠᱮ ᱨᱚᱦᱚᱭ ᱠᱚᱫᱚ ᱥᱮᱨᱢᱟ ᱨᱮ ᱛᱤᱱᱟᱹᱜ ᱫᱷᱟᱣ ᱢᱤᱫ ᱫᱷᱟᱣ ᱪᱮ ᱵᱟᱨ ᱫᱷᱟᱣ
ᱟᱞᱮ ᱫᱚ ᱜᱚᱝᱠᱮ ᱟᱞᱮ ᱦᱚᱸ ᱚᱱᱠᱟᱜᱮ ᱪᱮᱛᱟᱱ ᱥᱮᱨᱮ ᱢᱤᱫᱴᱤᱡ ᱵᱟᱸᱫᱷ ᱢᱮᱱᱟᱜ ᱛᱟᱞᱮᱭᱟ ᱢᱟᱱᱮ ᱟᱫᱚ ᱫᱚᱢᱮ ᱥᱩᱨ ᱨᱮᱫᱚ ᱵᱟᱝ ᱦᱟᱸᱜ ᱥᱟᱸᱜᱤᱧ ᱧᱚᱜ ᱨᱮᱜᱮ ᱢᱮᱱᱟᱜ-ᱟ ᱠᱟᱜ ᱢᱚᱴᱟᱢᱩᱴᱤ ᱢᱤᱫ ᱠᱤᱞᱳᱢᱤᱴᱟᱨ ᱜᱟᱱ ᱦᱟᱱᱛᱮ ᱧᱚᱜ ᱨᱮ ᱟᱫᱚ ᱢᱟᱱᱮ ᱟᱹᱰᱤ ᱢᱟᱨᱟᱝ ᱥᱟᱹᱦᱤᱡ ᱢᱟᱱᱮ ᱵᱤᱨ ᱨᱮᱭᱟᱜ ᱵᱟᱛᱷ ᱠᱟᱱᱟ
ᱟᱪᱪᱷᱟ
ᱟᱫᱚ ᱚᱸᱰᱮ ᱠᱷᱚᱡ ᱜᱮ ᱪᱟᱥ ᱟᱞᱮ ᱵᱟᱨ ᱢᱟᱱᱮ ᱵᱚᱪᱷᱚᱨ ᱨᱮ ᱵᱟᱨ ᱫᱷᱟᱣ
ᱦᱳᱭ ᱦᱳᱭ
ᱚᱱᱟ ᱵᱟᱫ ᱠᱟᱛᱮᱜ ᱢᱮᱱᱟᱜ ᱟᱠᱟᱜ ᱜᱮᱭᱟ ᱟᱞᱩ ᱵᱮᱸᱜᱟᱲ
ᱟᱪᱪᱷᱟ ᱢᱮᱱᱠᱷᱟᱱ ᱚᱱᱟ ᱡᱟᱦᱟᱸ ᱟᱹᱞᱩ ᱵᱮᱸᱜᱟᱲ ᱠᱚᱵᱤᱱ ᱞᱟᱹᱭ ᱠᱮᱜ-ᱟ ᱱᱚᱣᱟ ᱫᱚ ᱚᱲᱟᱜ ᱠᱚᱨᱮ ᱡᱚᱢ ᱞᱟᱹᱜᱤᱫ ᱜᱮ ᱥᱮ ᱵᱟᱡᱟᱨ ᱛᱮᱦᱚᱸ ᱵᱚᱱ ᱤᱫᱤᱭᱮᱫᱟ ᱟᱠᱷᱨᱤᱧ ᱞᱟᱹᱜᱤᱫ
ᱩᱢᱸᱻ ᱪᱮᱫ ᱤᱧ ᱞᱟᱹᱭ-ᱟ, ᱡᱮ ᱵᱟᱡᱟᱨ ᱛᱮᱫᱚ ᱵᱟᱡᱟᱨ ᱛᱮᱜᱮ ᱢᱟᱱᱮ ᱚᱰᱟᱜ ᱤᱭᱟᱹ ᱞᱮᱠᱟ ᱦᱚᱸ ᱠᱟᱹᱴᱤᱡ ᱰᱷᱮᱨᱚᱜ ᱠᱟᱱᱟ ᱟᱫᱚ ᱩᱱᱟᱹᱜ ᱜᱟᱱ ᱦᱚᱸ ᱵᱟᱝ ᱛᱮᱥᱚᱜ ᱠᱟᱱᱟ ᱡᱮ ᱵᱟᱡᱟᱨ ᱵᱮᱱ ᱛᱤ ᱨᱮ ᱜᱚᱴ ᱟᱠᱟᱱ ᱠᱟᱹᱞ - ᱵᱟᱹᱞ ᱜᱚᱫ ᱠᱟᱜᱼᱟ᱾ ᱢᱟᱱᱮ ᱪᱷᱳᱴᱳ ᱠᱷᱟᱴᱚ ᱧᱚᱜ ᱜᱮ ᱪᱟᱥᱚᱜ ᱠᱟᱱᱟ
ᱟᱪᱪᱷᱟ ᱟᱪᱪᱷᱟ ᱪᱷᱟ, ᱢᱟᱱᱮ ᱚᱱᱠᱟ ᱚᱲᱟᱜ ᱠᱚᱨᱮᱜ ᱜᱮ ᱵᱟᱝ
ᱦᱮᱸ ᱢᱟᱱᱮ ᱵᱟᱱᱟᱨ ᱜᱮ ᱪᱟᱞᱟᱜ ᱠᱟᱱᱟ ᱚᱲᱟᱜ ᱠᱚᱨᱮ ᱦᱚᱸ ᱵᱟᱡᱟᱨ ᱠᱚᱨᱮ ᱦᱚᱸ
ᱟᱪᱪᱷᱟ ᱢᱮᱱᱠᱷᱟᱱ, ᱚᱱᱟ ᱵᱟᱡᱟᱨ ᱠᱚᱛᱮ ᱫᱚ᱾ ᱡ ᱠᱟᱹᱴᱤᱡ ᱢᱟᱱᱮ ᱴᱷᱤᱠ ᱴᱷᱟᱠ ᱯᱷᱚᱞᱚᱱ ᱠᱚ ᱦᱩᱭᱩᱜ-ᱟ ᱢᱮᱱᱠᱷᱟᱱ ᱩᱱ ᱡᱚᱠᱷᱚᱱ ᱵᱟᱡᱟᱨ ᱛᱮ ᱵᱟᱝ
ᱦᱳᱭ ᱦᱳᱭ ᱦᱳᱭ
ᱟᱪᱪᱷᱟ ᱟᱪᱪᱷᱟ, ᱛᱟᱦᱚᱞᱮ ᱜᱚᱝᱠᱮ,
ᱦᱳᱭ ᱞᱟᱹᱭᱵᱤᱱ
ᱦᱳᱭ ᱛᱟᱦᱚᱞᱮ ᱡᱟᱦᱟᱸ ᱱᱚᱜ-ᱚᱭ ᱪᱟᱥᱵᱟᱥ ᱥᱮ ᱡᱟᱦᱟᱸ ᱠᱟᱛᱷᱟ ᱠᱚᱞᱟᱝ ᱞᱟᱜᱟ ᱤᱫᱤ ᱠᱮᱫ ᱫᱚ
ᱦᱳᱭ ᱦᱳᱭ
ᱢᱮᱱᱠᱷᱟᱱ ᱛᱟᱦᱚᱞᱮ ᱡᱚᱫᱤ ᱞᱤᱧ ᱞᱟᱹᱭᱟ ᱡᱮ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱮᱫ-ᱟ?
ᱦᱳᱭ ᱜᱚᱝᱠᱮ ᱞᱟᱹᱭᱵᱮᱱ ᱪᱮᱫ ᱚᱱᱟ ᱠᱩᱠᱞᱤ ᱫᱚᱦᱚ ᱢᱟᱛᱚ ᱱᱟᱯᱟᱭ ᱠᱟᱛᱷᱟ
ᱦᱳᱭ ᱦᱳᱭ
ᱜᱚᱢᱠᱮ ᱛᱟᱦᱚᱞᱮ ᱱᱚᱜ-ᱚᱭ ᱡᱮ ᱡᱟᱦᱟᱸ ᱚᱱᱮ ᱧᱮᱞ ᱟᱵᱤᱱ ᱦᱟᱜ ᱪᱟᱥᱵᱟᱥ ᱠᱚᱨᱮ ᱢᱟ ᱟᱵᱚ ᱥᱟᱨ ᱠᱚᱢᱟ ᱞᱟᱹᱠᱛᱤ ᱫᱚ ᱠᱟᱱ ᱜᱮᱭᱟ
ᱦᱳᱭ ᱦᱳᱭ
ᱛᱟᱦᱚᱞᱮ ᱡᱩᱫᱤ ᱦᱚᱜ-ᱚᱭ ᱥᱟᱨ ᱠᱚ ᱡᱟᱦᱟᱸ ᱚᱛᱤᱨᱤᱠᱛᱚ ᱥᱟᱨ ᱠᱚᱵᱚᱱ ᱮᱢ ᱮᱢᱫᱟ ᱡᱟᱥᱛᱤ ᱠᱟᱭᱛᱮ
ᱦᱮᱸᱻ
ᱛᱟᱦᱮ ᱱᱚᱣᱟ ᱨᱮ, ᱡᱩᱫᱤ ᱵᱟᱹᱲᱤᱡ ᱚᱲᱥᱚᱝ ᱠᱚ ᱥᱮ ᱵᱮᱥ ᱚᱲᱥᱚᱝ ᱠᱚ ᱡᱩᱫᱤ ᱛᱟᱦᱮᱱ ᱠᱷᱟᱱ ᱢᱮᱱᱠᱷᱟᱱ ᱡᱩᱫᱤ ᱠᱟᱹᱴᱤᱡ ᱵᱤᱱ ᱞᱟᱹᱭ ᱥᱚᱫᱚᱨᱟᱞᱤᱧ ᱠᱮᱭᱟ
ᱟᱹᱞᱤᱧ ᱫᱚᱞᱤᱧ ᱞᱟᱹᱭᱮᱫᱼᱟ ᱜᱚᱢᱠᱮ ᱡᱮᱢᱚᱱ ᱚᱱᱟ ᱥᱮᱨᱮᱧ ᱨᱮ ᱵᱟᱠᱚ ᱞᱟᱹᱭ ᱠᱟᱜᱼᱟ᱾ ᱢᱤᱫ ᱯᱷᱩᱲᱩᱜ ᱛᱮᱫᱚ ᱡᱮᱢᱚᱱ ᱛᱮᱢᱚᱱ ᱵᱟᱨ ᱯᱷᱩᱲᱩᱜ ᱛᱮᱫᱚ ᱢᱚᱱᱮᱨ ᱢᱚᱛᱚᱱ ᱯᱮ ᱯᱷᱩᱲᱩᱜ ᱛᱮᱫᱚ ᱥᱩᱣᱟᱹᱨ ᱢᱚᱛᱚᱱ
ᱟᱪᱪᱷᱟ ᱜᱚᱝᱠᱮ ᱱᱚᱣᱟ ᱢᱟ ᱟᱹᱰᱤ
ᱚᱱᱟᱜᱮ ᱟᱹᱞᱤᱧ ᱦᱚᱸᱞᱤᱧ ᱞᱟᱹᱭᱟ ᱡᱮ ᱛᱤᱱᱟᱹᱜ ᱜᱟᱱ ᱜᱟᱱᱚᱜᱼᱟ ᱩᱱᱟᱹᱜ ᱜᱟᱱ ᱜᱮ ᱥᱟᱨ ᱮᱢᱚᱜ ᱫᱚ ᱴᱷᱤᱠᱟ ᱥᱟᱨ ᱡᱟᱯᱟᱱ ᱮᱢᱚᱜ ᱫᱚ ᱟᱵᱮᱱ ᱡᱩᱫᱤ ᱚᱛᱤᱨᱤᱠᱛᱚ ᱵᱮᱱ ᱮᱢᱟ ᱠᱷᱟᱨᱟᱯ ᱯᱚᱨᱥᱚᱝ ᱫᱚᱭ ᱟᱹᱜᱩᱭ ᱜᱮᱭᱟ ᱥᱮ ᱦᱚᱭᱛᱳ ᱯᱷᱚᱞᱚᱱ ᱵᱷᱟᱹᱜᱤ ᱦᱩᱭᱩᱜᱼᱟ ᱠᱤᱱᱛᱩ ᱠᱮᱢᱤᱠᱮᱞ ᱫᱤᱭᱮ ᱤᱭᱟᱹᱜ ᱠᱟᱱᱟ ᱥᱮ ᱦᱟᱨᱟᱜ ᱠᱟᱱᱟ᱾ ᱚᱱᱟ ᱫᱚ ᱚᱱᱟ ᱡᱳᱨ ᱠᱟᱛᱮᱫ ᱯᱚᱞᱴᱨᱤ ᱦᱟᱨᱟᱭᱮᱫ ᱠᱚ ᱞᱮᱠᱟ ᱵᱟᱝ ᱦᱩᱭᱩᱜ ᱠᱟᱱᱟ ᱜᱚᱝᱠᱮ ᱱᱚᱣᱟ ᱦᱩᱲᱩ ᱪᱟᱥ ᱠᱚᱦᱚᱸ᱾
ᱦᱳᱭ ᱜᱚᱝᱠᱮ ᱱᱚᱣᱟ ᱦᱚᱸ ᱟᱵᱚ ᱢᱟᱱᱮ ᱟᱫᱚ ᱪᱮᱫ ᱵᱤᱱ ᱞᱮᱭᱟ ᱜᱚᱝᱠᱮ ᱟᱫᱚ ᱚᱱᱟ ᱠᱚᱦᱚ ᱡᱩᱫᱤ ᱵᱟᱝ ᱵᱤᱱ ᱮᱢᱟ ᱥᱮ ᱟᱫᱚ ᱚᱱᱠᱟ ᱯᱷᱚᱞᱚᱱ ᱧᱚᱜ ᱵᱟᱝ ᱦᱩᱭ ᱞᱮᱠᱷᱟᱱ ᱢᱮᱱᱠᱷᱟᱱ ᱟᱫᱚ ᱚᱱᱟ ᱥᱮᱨᱢᱟ ᱡᱚᱢ ᱞᱮᱠᱟ ᱦᱚᱸ ᱜᱚᱝᱠᱮ ᱡᱩᱫᱤ ᱵᱟᱝ ᱦᱩᱭᱩ ᱟᱵᱤᱱᱟ ᱛᱟᱦᱚᱞᱮ ᱪᱮᱫ ᱨᱮᱵᱤᱱ ᱪᱤᱠ
ᱥᱮ ᱛᱚ ᱴᱷᱤᱠ᱾ ᱟᱫᱚ ᱩᱱᱠᱩ ᱱᱟᱢᱟᱞ ᱫᱤᱥᱚᱢ ᱨᱮᱱ ᱫᱚ ᱟᱹᱰᱤ ᱨᱚᱠᱚᱢ ᱠᱟᱭᱫᱟ ᱠᱚ ᱪᱟᱹᱞᱩᱭ ᱫᱟ ᱛᱚ ᱚᱱᱟ ᱦᱩᱲᱩ ᱰᱚᱠ ᱴᱚᱜ ᱠᱚ ᱤᱭᱟᱹᱭ ᱫᱟ ᱜᱮᱫ ᱮᱫᱟ ᱠᱚ ᱵᱩᱥᱩᱵ ᱠᱷᱮᱛ ᱨᱮᱜᱮ ᱠᱚ ᱵᱟᱹᱜᱤ ᱦᱳᱴᱚᱣᱟᱜ ᱠᱟᱱᱟ᱾ ᱟᱫᱚ ᱚᱱᱟᱜᱮ ᱦᱟᱱᱟ ᱥᱟᱨ ᱞᱮᱠᱟ ᱠᱟᱹᱢᱤᱭᱮᱫᱟᱭ᱾
ᱦᱳᱭ ᱜᱚᱢᱠᱮ᱾
ᱟᱵᱚ ᱱᱚᱣᱟ ᱟᱹᱛᱩᱳ ᱫᱤᱥᱚᱢ ᱨᱮᱱ ᱫᱚ ᱚᱱᱟ ᱫᱚᱵᱚ ᱜᱟᱱ ᱫᱟᱲᱮᱭᱟᱜ ᱠᱟᱱ ᱛᱮᱵᱚᱱ ᱟᱵᱚ ᱫᱚ ᱦᱟᱱᱮ ᱵᱩᱥᱩᱵ ᱦᱚᱸ ᱫᱚᱨᱠᱟᱨ ᱛᱟᱵᱚᱱ ᱦᱳᱲᱩ ᱦᱚᱸ ᱫᱚᱨᱠᱟᱨ ᱛᱟᱵᱚᱱ ᱟᱵᱚᱨᱮᱱ ᱫᱚ ᱡᱤᱱᱤᱥ ᱡᱚᱲᱟ ᱠᱚ ᱦᱮᱱᱟᱜ ᱟᱠᱟᱜ ᱠᱚᱣᱟ᱾
ᱦᱳᱭ ᱜᱚᱢᱠᱮ ᱱᱚᱣᱟ ᱢᱟ ᱟᱹᱰᱤ ᱡᱚᱛᱷᱟᱛ ᱠᱟᱛᱷᱟ ᱵᱮᱱ ᱨᱚᱲ ᱠᱮᱫᱼᱟ ᱡᱤᱱᱤᱥ ᱡᱚᱲᱟ ᱠᱚ ᱢᱮᱱᱠᱷᱟᱱ ᱟᱨᱦᱚᱸ ᱡᱩᱫᱤ ᱱᱤᱛᱚᱜ ᱵᱤᱱ ᱧᱮᱞᱟ ᱱᱤᱛᱚᱜ ᱢᱟ ᱪᱟᱥᱵᱟᱥ ᱫᱤᱱ ᱜᱚᱝᱠᱮ ᱚᱱᱟ ᱡᱟᱦᱟᱸ ᱡᱤᱱᱤᱥ ᱡᱚᱲᱟ ᱠᱟᱛᱷᱟ ᱵᱤᱱ ᱞᱟᱹᱭᱠᱮᱼᱟ
ᱦᱳᱭ ᱦᱳᱭ
ᱧᱮᱞᱟᱵᱤᱱ ᱜᱚᱢᱠᱮ ᱱᱤᱛᱚᱜ ᱢᱟ ᱵᱟᱹᱫ ᱵᱟᱹᱭᱦᱟᱹᱲ ᱠᱚᱢᱟ ᱯᱩᱨᱟᱹ ᱯᱮᱨᱮᱡ ᱠᱚᱣᱟ ᱨᱚᱦᱚᱭ ᱯᱮᱨᱮᱡ ᱠᱟᱜᱼᱟ ᱠᱚ᱾
ᱦᱮᱸ ᱾
ᱢᱮᱱᱠᱷᱟᱱ ᱟᱫᱚ ᱚᱱᱠᱟ ᱟᱹᱛᱤᱧ ᱡᱟᱭᱜᱟ ᱥᱮ ᱪᱮᱫ ᱞᱮᱠᱟ ᱚᱱᱠᱟ ᱫᱚ ᱩᱱᱟᱹᱜ ᱫᱚ ᱵᱟᱝᱵᱚᱱ ᱧᱟᱢ ᱮᱫᱟ᱾
ᱦᱳᱭ ᱦᱳᱭ ᱟᱫᱚ ᱚᱠᱟ ᱨᱮᱵᱤᱱ ᱟᱹᱛᱤᱧ ᱠᱚᱣᱟ ᱦᱚᱲᱟᱜ ᱟᱫᱟᱫᱽ ᱠᱚᱠᱚ ᱡᱚᱢᱟ ᱠᱚ ᱥᱮ᱾
ᱦᱳᱭ ᱦᱳᱭ ᱦᱳᱭ ᱢᱮᱱᱠᱷᱟᱱ ᱟᱫᱚ ᱵᱤᱨ ᱥᱮᱫ ᱵᱤᱨ ᱵᱩᱨᱩ ᱥᱮᱫ ᱦᱚᱸᱛᱚ ᱩᱱᱟᱹᱜ ᱠᱷᱚᱱ ᱫᱚ ᱵᱟᱝᱵᱤᱱ ᱛᱟᱦᱮᱸ ᱫᱟᱲᱮᱭᱟᱜᱼᱟ ᱥᱮ
ᱛᱟᱦᱚᱞᱮ ᱚᱱᱛᱮ ᱦᱚᱸ ᱡᱤᱵᱽ ᱡᱤᱭᱟᱹᱞᱤ ᱠᱚᱣᱟᱜ ᱵᱚᱛᱚᱨ ᱥᱮ ᱪᱮᱫ ᱞᱮᱠᱟ᱾ ᱮᱱᱠᱷᱟᱱ ᱟᱵᱚ ᱫᱚ ᱜᱚᱝᱠᱮ ᱚᱱᱟ ᱵᱩᱥᱩᱵ ᱠᱚᱫᱚ ᱞᱟᱹᱠᱛᱤ ᱜᱮ ᱠᱟᱱ ᱛᱟᱵᱚᱱᱟ᱾
ᱦᱳᱭ ᱦᱳᱭ ᱾
ᱛᱟᱦᱚᱞᱮ ᱜᱚᱝᱠᱮ ᱧᱮᱞᱟ ᱚᱱᱮ ᱧᱮᱞ ᱟᱠᱟᱫ ᱜᱮᱭᱟᱵᱤᱱ ᱛᱚ ᱡᱟᱦᱟᱸ ᱪᱟᱥᱵᱟᱥ ᱠᱚᱨᱮ ᱚᱱᱮ ᱡᱟᱦᱟᱸ ᱚᱱᱟ ᱢᱟᱡᱽᱨᱟ ᱯᱳᱣᱟ ᱠᱚ ᱡᱚᱢ ᱫᱚ ᱢᱟᱡᱽᱨᱟ ᱠᱚ ᱢᱮᱛᱟ ᱠᱚ ᱫᱚ
ᱦᱳᱭ ᱦᱳᱭ ᱦᱳᱭ᱾
ᱢᱮᱱᱠᱷᱟᱱ ᱚᱱᱟ ᱩᱱᱠᱩ ᱠᱚᱦᱚᱸ ᱜᱚᱡ ᱞᱟᱹᱜᱤᱫ ᱜᱚᱝᱠᱮ ᱟᱹᱰᱤ ᱜᱟᱱ ᱟᱵᱚ ᱠᱮᱢᱤᱠᱮᱞ ᱠᱚᱵᱚᱱ ᱨᱮᱭᱟᱜ ᱠᱟᱱᱟ ᱥᱮ᱾
ᱦᱳᱭ
ᱢᱮᱱᱠᱷᱟᱱ ᱚᱱᱟ ᱛᱮᱦᱚᱸ ᱡᱩᱫᱤ ᱵᱤᱱ ᱧᱮᱞᱟ ᱚᱱᱟ ᱨᱮᱱᱟᱜ ᱵᱟᱹᱲᱤᱡ ᱚᱨᱥᱚᱝ ᱦᱚᱸ ᱢᱮᱱᱟᱜᱼᱟ ᱜᱚᱝᱠᱮ᱾
ᱟᱫᱚ ᱢᱮᱱᱟᱜ ᱫᱚ ᱢᱮᱱᱟᱜ ᱠᱟᱜ ᱜᱮᱭᱟ ᱟᱫᱚ ᱪᱤᱠᱟᱹᱭᱟ ᱡᱚᱢ ᱠᱷᱚᱡ ᱵᱟᱧᱪᱟᱣ ᱞᱟᱹᱜᱤᱫ ᱡᱟ ᱱᱤᱡᱮ ᱫᱮᱛᱚ
ᱦᱳᱭ ᱦᱳᱭ ᱜᱚᱝᱠᱮ
ᱩᱱᱠᱩ ᱛᱚ ᱟᱨ ᱢᱤᱴᱤ, ᱢᱤᱴᱤ ᱫᱚ ᱵᱟᱵᱮᱱ ᱫᱟᱞ ᱞᱟᱜᱟ, ᱫᱟᱲᱮᱸ ᱟᱠᱚᱣᱟ ᱥᱮ?
ᱵᱟᱝ, ᱵᱟᱝ, ᱵᱟᱝ᱾ ᱢᱮᱱᱠᱷᱟᱱ ᱡᱩᱫᱤ ᱵᱤᱱ ᱧᱮᱞᱟ ᱟᱥᱮ᱾ ᱟᱵᱚ ᱚᱱᱟ ᱡᱟᱦᱟᱸ ᱫᱩᱱᱭᱤᱭ-ᱟᱹ ᱜᱚᱝᱠᱮ ᱚᱱᱠᱟ᱾ ᱴᱟᱭᱤᱯ ᱜᱮ ᱪᱟᱞᱟ-ᱜ ᱠᱟᱱ ᱛᱟᱵᱚᱱᱟ᱾ ᱚᱱᱮ ᱢᱤᱫ ᱦᱚᱲ ᱜᱚᱡ ᱠᱟᱛᱮ, ᱩᱱᱤ ᱦᱚᱲᱮ ᱵᱟᱧᱪᱟᱜ ᱠᱟᱱᱟᱭ᱾ ᱟᱨ ᱱᱩᱭ ᱦᱚᱸ ᱜᱚᱡ ᱠᱟᱛᱮ, ᱟᱨ ᱢᱤᱫ ᱦᱚᱲᱮᱸ ᱵᱟᱧᱪᱟ-ᱜ ᱠᱟᱱᱟᱭ᱾
ᱦᱳᱭ ᱦᱳᱭ
ᱡᱩᱫᱤ ᱚᱱᱠᱟ ᱠᱟᱹᱴᱤᱡ ᱵᱤᱱ ᱠᱚᱭᱳᱜ ᱧᱚᱜᱼᱟ ᱚᱱᱟ ᱡᱟᱦᱟᱸ ᱧᱮᱞᱟᱵᱤᱱ ᱥᱟᱢᱟᱱᱱᱚ ᱠᱟᱛᱷᱟ ᱞᱮᱠᱟᱛᱮ ᱡᱩᱫᱤ ᱵᱚᱱ ᱞᱟᱹᱭ ᱠᱷᱟᱱ᱾
ᱦᱮᱸ ᱦᱩᱸ
ᱜᱚᱝᱠᱮ ᱧᱮᱞ ᱵᱤᱱ ᱨᱚᱴᱮ ᱠᱚᱫᱚ ᱧᱮᱞᱞᱟᱵᱤᱱ ᱩᱱᱠᱩ ᱡᱟᱦᱟᱸᱭ ᱠᱟᱹᱴᱤᱡ ᱠᱟᱹᱴᱤᱡ ᱤᱭᱟᱹ ᱠᱚᱠᱚ ᱛᱟᱸᱦᱮᱱᱟ ᱡᱟᱦᱟᱸᱭ ᱢᱮᱫ ᱠᱚᱛᱮ ᱦᱚᱸ ᱵᱟᱵᱚᱱ ᱧᱮᱞ ᱧᱟᱢ ᱠᱚᱣᱟ
ᱠᱟᱹᱴᱤᱡ ᱠᱟᱹᱴᱤᱡ ᱡᱤᱭᱟᱹᱞᱤ ᱠᱚ ᱩᱱᱠᱩ ᱠᱚ ᱡᱚᱢ ᱠᱚᱣᱟ
ᱦᱮᱸ
ᱜᱚᱝᱠᱮ ᱨᱚᱴᱮ ᱠᱚ ᱵᱟᱧᱪᱟ-ᱜ ᱠᱟᱱᱟ᱾ ᱢᱮᱱᱠᱷᱟᱱ ᱟᱫᱚ ᱟᱫᱚ ᱧᱮᱞ ᱠᱚᱣᱟᱵᱤᱱ ᱵᱤᱧ ᱠᱚ, ᱟᱠᱚ ᱵᱟᱧᱪᱟᱣ ᱞᱟᱹᱜᱤᱫ ᱨᱚᱴᱮᱸ ᱠᱚ ᱡᱚᱢᱮᱫ ᱠᱚᱣᱟ᱾
ᱮᱫᱚᱢ᱾
ᱟᱫᱚ ᱟᱫᱚ ᱨᱚᱴᱮᱸ ᱤᱭᱟᱹ ᱪᱮᱫ ᱵᱮᱤᱱ ᱞᱟᱹᱭ ᱮᱫᱟ ᱜᱚᱝᱠᱮ
ᱞᱟᱹᱭ ᱞᱮᱵᱤᱱ ᱢᱟ ᱞᱟᱹᱭ ᱯᱩᱨᱟᱹ ᱟᱹᱭᱵᱱ ᱞᱟᱹᱭ ᱫᱟᱞᱤᱧ ᱦᱟᱸᱜ
ᱞᱟᱹᱭ ᱫᱟᱞᱤᱧ ᱟᱨᱚ ᱡᱮᱢᱚᱱ ᱵᱤᱧ ᱠᱚ ᱩᱱᱠᱩ ᱡᱚᱢ ᱠᱟᱛᱮ ᱧᱮᱞ ᱵᱤᱱ ᱢᱟᱴ ᱠᱚ ᱪᱮᱬᱮ ᱠᱚᱠᱚ ᱵᱟᱧᱪᱟᱣ
ᱦᱩᱸ
ᱢᱮᱱᱠᱷᱟᱱ ᱚᱱᱠᱟᱜᱮ ᱜᱚᱢᱠᱮ ᱟᱵᱚᱦ ᱦᱚᱸ ᱡᱟᱦᱟᱸ ᱪᱤᱞᱤ ᱜᱚᱡ ᱠᱟᱛᱮ ᱟᱵᱚ ᱵᱟᱧᱪᱟᱣ ᱵᱚᱱ ᱛᱟᱦᱮᱱ ᱠᱟᱱᱟ ᱚᱱᱮ ᱱᱚᱝᱠᱟᱜ ᱠᱟᱱᱟ ᱚᱱᱮ ᱱᱚᱣᱟ ᱫᱚ ᱪᱮᱜᱠᱟᱞᱤᱧ ᱞᱟᱹᱭᱟ ᱢᱟᱱᱮ ᱢᱤᱫ ᱛᱚᱨᱚᱯᱷ ᱠᱷᱚᱡ ᱫᱚ ᱵᱮᱥ ᱦᱚᱸ ᱵᱟᱝ ᱠᱟᱱᱟ, ᱢᱤᱫ ᱛᱚᱨᱚᱯᱷ ᱠᱷᱚᱡ ᱵᱟᱹᱲᱤᱡ ᱦᱚᱸ ᱵᱟᱝ ᱠᱟᱱᱟ᱾ ᱡᱩᱫᱤ ᱵᱮᱱ ᱠᱚᱭᱚᱜᱟᱜ ᱠᱷᱟᱡ ᱡᱟᱦᱟᱸ ᱞᱮᱠᱟ ᱪᱟᱞᱟᱜ ᱠᱟᱱ ᱛᱟᱵᱳᱱᱟ ᱫᱤᱥᱚᱢ ᱫᱩᱱᱭᱟᱹ ᱫᱚ᱾
ᱱᱚᱣᱟ ᱫᱚ ᱜᱚᱝᱠᱮ ᱪᱟᱸᱫᱳᱣᱟᱜ ᱞᱤᱠᱷᱚᱱ ᱠᱟᱱ ᱜᱮᱭᱟ ᱛᱚ᱾
ᱦᱳᱭ ᱦᱳᱭ ᱦᱳᱭ᱾
ᱡᱚᱠ ᱡᱚᱛᱚ ᱦᱚᱲ ᱟᱠᱚᱣᱟᱜ ᱡᱤᱭᱚᱱ ᱪᱩᱨᱤᱛ ᱨᱮᱫᱚ ᱡᱚᱛᱚ ᱦᱚᱲ ᱟᱠᱚ ᱫᱚ ᱡᱚᱛᱚ ᱜᱮ ᱨᱟᱡᱟ ᱜᱮ᱾
ᱮᱠᱫᱚᱢ ᱮᱠᱫᱚᱢ ᱜᱚᱝᱠᱮ ᱱᱚᱣᱟ ᱫᱚ ᱮᱫᱚᱢ ᱡᱚᱛᱷᱟᱛ
ᱦᱮᱸ ᱦᱮᱸ ᱦᱮᱸ, ᱟᱠᱚᱣᱟᱜ ᱟᱠᱚᱣᱟᱜ ᱱᱚᱡᱚᱨ ᱛᱮᱫᱚ ᱟᱠᱚ ᱫᱚ ᱢᱚᱡᱽ ᱜᱮᱠᱚ ᱧᱮᱞᱚᱜᱼᱟ᱾
ᱦᱳᱭ ᱦᱳᱭ ᱦᱳᱭ ᱮᱠᱫᱚᱢ
ᱟᱡ ᱚᱠᱚᱭᱮ ᱡᱚᱢ ᱠᱮᱫᱮᱭᱟ, ᱥᱮ ᱚᱠᱚᱭ ᱜᱚᱡ ᱠᱮᱫᱮᱭᱟ, ᱥᱮ ᱚᱠᱚᱭ ᱫᱟᱞ ᱠᱮᱫᱮᱭᱟ ᱛᱚᱞ ᱠᱮᱫᱮᱭᱟ ᱟᱡ ᱟᱪᱼᱼ ᱫᱚ ᱡᱚᱛᱚ ᱜᱮᱵᱚᱱ ᱟᱫᱚᱵᱚ ᱤᱭᱟᱹ ᱜᱮᱭᱟ, ᱵᱷᱟᱜᱮ ᱜᱮᱭᱟ ᱾
ᱦᱳᱭ ᱦᱳᱭ᱾
ᱟᱨ ᱟᱡ ᱡᱚᱠᱷᱚᱡ ᱠᱚ ᱡᱟᱦᱟᱸ ᱪᱤᱠᱟᱹᱭᱟ ᱛᱚᱠᱷᱚᱱ ᱫᱚ ᱠᱷᱟᱨᱟᱯ, ᱱᱟᱦᱟᱪᱟᱨ, ᱚᱛᱛᱟᱪᱟᱨ,
ᱦᱳᱭ ᱜᱳᱢᱠᱮ ᱱᱚᱭᱟ ᱢᱟ, ᱮᱠᱫᱚᱢ ᱡᱚᱛᱷᱟᱛ ᱠᱟᱛᱷᱟ ᱜᱮ ᱾
ᱚᱱᱟ ᱛᱮᱜᱮ ᱛᱚ ᱞᱤᱧ ᱞᱟᱹᱭᱟ ᱱᱚᱣᱟ ᱫᱤᱥᱚᱢ ᱫᱩᱱᱤᱭᱟᱹ ᱨᱮ ᱚᱠᱚᱭ ᱦᱚ ᱵᱟᱠᱚ ᱵᱷᱟᱹᱜᱤᱭᱟ ᱵᱟᱝ ᱡᱤᱵᱽᱡᱤᱭᱟᱹᱞᱤ ᱵᱟᱝ ᱢᱟᱹᱱᱢᱤ ᱾
ᱮᱠᱫᱚᱢ ᱜᱳᱢᱠᱮ ᱱᱚᱭᱟ ᱢᱟ ᱟᱹᱰᱤᱼᱼ ᱫᱟ ᱢᱟᱨᱟᱝ ᱠᱟᱛᱷᱟ ᱵᱤᱱ ᱞᱟᱹᱭ ᱠᱮᱜ-ᱟ ᱡᱮ ᱚᱠᱚᱭ ᱦᱚᱸ ᱵᱟᱝᱵᱚᱱ ᱵᱷᱟᱹᱜᱮᱭᱟ ᱾ ᱢᱮᱱᱠᱷᱟᱱ ᱡᱩᱫᱤ ᱦᱳᱭ ᱜᱚᱢᱠᱮ ᱢᱮᱱᱠᱷᱟᱱ ᱡᱩᱫᱤ ᱵᱤᱱ ᱧᱮᱞᱟᱼᱼ ᱢᱮ ᱡᱚᱛ ᱡᱚᱛᱚ ᱨᱮᱱᱟᱜ ᱜᱮ ᱵᱮᱥ ᱚᱨᱥᱚᱝ ᱜᱚᱝᱠᱮ ᱡᱚᱛᱚ ᱨᱮᱱᱟᱜ ᱜᱮ ᱵᱟᱹᱲᱤᱡ ᱚᱨᱥᱚᱝ ᱛᱟᱦᱮᱱ ᱜᱮᱭᱟ᱾
ᱮᱠᱫᱚᱢ
ᱦᱳᱭ ᱢᱮᱱᱠᱷᱟᱱ ᱟᱫᱚ ᱱᱚᱝᱠᱟ ᱠᱟᱛᱮ ᱜᱮ ᱚᱱᱠᱟ ᱟᱵᱚ ᱫᱚ ᱡᱤᱭᱚᱱ ᱫᱚ ᱠᱷᱼᱼ ᱠᱷᱟᱸᱰᱟᱣ ᱞᱟᱜᱟᱣ ᱵᱚᱱᱟ. ᱾
ᱦᱳᱭ ᱦᱳᱭ ᱮᱠᱫᱚᱡ ᱮᱠᱫᱚᱢ
ᱦᱳᱭ ᱦᱳᱭ ᱟᱹᱰᱤ ᱥᱟᱫ ᱨᱮᱭᱟᱜ ᱡᱤᱭᱚᱱ ᱛᱟᱵᱚᱱ ᱛᱚ ᱾
ᱦᱮᱸ ᱾